ᱦᱮᱞᱳ
ᱦᱮᱸ ᱞᱟᱹᱭ ᱢᱮ
ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ᱾
ᱚᱻ ᱛᱟᱦᱚᱞᱮ ᱱᱤᱛᱚᱜ ᱫᱚ ᱚᱠᱟᱨᱮ ᱚᱲᱟᱜ ᱠᱚᱨᱮ ᱜᱮ?
ᱦᱮᱸ ᱚᱲᱟᱜ ᱨᱮᱜᱮ ᱦᱚᱜᱼᱚᱭ ᱡᱚᱢ ᱵᱟᱲᱟ ᱠᱟᱛᱮᱫ ᱫᱩᱲᱩᱵ ᱦᱩᱭ ᱦᱟᱠᱟᱱᱟ᱾
ᱦᱩᱸ
ᱛᱟᱦᱚᱞᱮ ᱟᱢᱫᱚ ᱚᱠᱟᱨᱮ ᱚᱲᱟᱜ ᱨᱮᱜᱮ
ᱚᱲᱟᱜ ᱨᱮ ᱵᱚᱞᱛᱮ ᱤᱧ ᱫᱚ ᱚᱲᱟᱜ ᱨᱮᱫᱚ ᱵᱟᱹᱱᱩᱧᱟ ᱱᱚᱸᱰᱮ ᱤᱭᱩᱱᱤᱵᱷᱟᱨᱥᱤᱴᱤ ᱨᱮᱧ ᱯᱟ ᱚᱞᱚᱜ ᱜᱮᱭᱟ ᱛᱚ ᱤᱧ ᱢᱮᱥ ᱨᱮ ᱢᱤᱱᱟᱹᱧ ᱟᱠᱟᱫᱤᱧᱟ ᱤᱧ ᱫᱚ
ᱟᱪᱪᱷᱟ ᱛᱟᱦᱚᱞᱮ ᱡᱚᱢ ᱵᱟᱲᱟ ᱠᱚᱫᱚ ᱦᱩᱭᱮᱱᱟ ᱥᱮ ᱟᱹᱣᱨᱤ
ᱟᱹᱣᱨᱤ ᱠᱤᱫᱩᱵ ᱠᱚᱫᱚ ᱟᱹᱣᱨᱤ ᱦᱩᱭᱩᱜᱼᱟ ᱱᱚᱜᱼᱚᱭ ᱛᱚ ᱤᱥᱤᱱ ᱦᱩᱭᱩᱜ ᱠᱟᱱᱟ᱾ ᱛᱤᱦᱤᱧ ᱫᱚ ᱤᱭᱟᱹ ᱨᱳᱦᱱᱤ ᱛᱚ ᱛᱚ ᱚᱱᱟ ᱞᱟᱥᱟᱲᱦᱮᱫ ᱛᱮ ᱛᱮᱦᱤᱧ ᱫᱚ ᱡᱤᱞ ᱠᱚ ᱩᱛᱩᱭ ᱦᱩᱭᱩᱜ ᱠᱟᱱᱟ ᱛᱚ ᱚᱱᱟ ᱤᱭᱟᱹᱛᱮ ᱤᱥᱤᱱ ᱵᱟᱥᱟᱝ ᱟᱹᱣᱨᱤ ᱦᱩᱭᱩᱜᱼᱟ ᱛᱚ ᱪᱟᱞᱟᱜ ᱠᱟᱱ ᱜᱮᱭᱟ ᱤᱥᱤᱱ ᱵᱟᱥᱟᱝ ᱤᱱᱟᱹ ᱛᱟᱭᱚᱢ ᱦᱩᱭᱩᱜ ᱛᱟᱭᱚᱢ ᱦᱟᱸᱜ ᱡᱚᱢ ᱦᱩᱭᱩᱜᱼᱟ᱾
ᱛᱟᱦᱚᱞᱮ ᱟᱹᱛᱩ ᱫᱤᱥᱚᱢ ᱠᱚᱫᱚ ᱱᱤᱭᱟᱹ ᱠᱚᱴᱟ ᱫᱤᱱ ᱫᱚ ᱵᱟᱢ ᱪᱟᱞᱟᱣ ᱠᱟᱱᱟ᱾
ᱵᱟᱝ ᱵᱟᱝ ᱟᱛᱳ ᱫᱤᱥᱚᱢ ᱨᱮᱫᱚ ᱵᱟᱝ ᱪᱟᱞᱟᱣ ᱦᱩᱭ ᱠᱟᱱᱟ ᱪᱟᱞᱟᱣ ᱞᱤᱱᱟᱹᱧ ᱱᱚᱜᱚᱭ ᱠᱤᱪᱷᱩ ᱫᱤᱱ ᱞᱟᱦᱟ ᱜᱤᱧ ᱵᱟᱝ ᱪᱟᱞᱟᱜ ᱦᱩᱭᱩᱜᱼᱟ ᱠᱤᱪᱷᱩ ᱫᱤᱱ ᱯᱚᱨᱮ ᱪᱟᱞᱟᱜ ᱦᱩᱭᱩᱜᱼᱟ ᱦᱮᱸ ᱟᱯᱮ ᱫᱚ ᱛᱟᱦᱚᱞᱮ ᱪᱮᱫ ᱯᱮ ᱩᱛᱩ ᱞᱮᱫᱟ ᱛᱟᱦᱮᱸᱧ ᱫᱚ
ᱩᱛᱩ ᱵᱚᱞᱛᱮ ᱫᱚ ᱰᱟᱹᱞ ᱨᱟᱥᱮ ᱦᱩᱭ ᱞᱮᱱᱟ ᱟᱨ ᱟᱹᱞᱩ ᱥᱤᱯᱤ ᱛᱟᱦᱮᱸᱜ ᱠᱟᱱᱟ ᱟᱫᱚ ᱡᱮ ᱜᱚᱨᱚᱢ ᱮᱫᱟᱭ ᱱᱤᱭᱟᱹ ᱜᱷᱟᱹᱲᱤᱡ ᱛᱚ ᱚ ᱥᱤᱛᱩᱝ ᱦᱚᱸ ᱫᱚᱢᱮ ᱟᱸᱴᱜᱮ ᱥᱤᱛᱩᱝ ᱮᱫᱼᱟᱭ
ᱦᱳᱭ ᱦᱳᱭ ᱟᱫᱚ ᱞᱟᱹᱭ ᱟᱠᱚ ᱪᱮᱛᱟ ᱛᱤᱦᱤᱧ ᱫᱚ ᱦᱮᱸ ᱛᱮᱤᱦᱤᱧ ᱫᱚ ᱨᱚᱦᱱᱤ ᱯᱚᱨᱚᱵᱽ ᱡᱤᱞ ᱯᱤᱴᱷᱟᱹ ᱡᱤᱞᱛᱩ ᱠᱚᱢ
ᱟᱪᱪᱷᱟ ᱟᱫᱚ ᱱᱚᱱᱛᱮ ᱫᱚ ᱵᱚᱞᱛᱮ ᱫᱚ ᱟᱫᱚ ᱠᱷᱩᱵ ᱮᱠᱴᱟ ᱫᱚ ᱵᱟᱠᱚ ᱢᱟᱱᱟᱣ ᱜᱮᱭᱟ ᱛᱚᱵᱩ ᱮᱠᱫᱩ ᱟᱛᱳ ᱚᱲᱟᱜ ᱨᱮᱫᱚ ᱠᱚ ᱢᱟᱱᱟᱣᱟ
ᱚ ᱟᱯᱮ ᱫᱤᱥᱚᱢ ᱨᱮᱥᱮ
ᱫᱤᱥᱚᱢ ᱫᱚ ᱦᱩᱭᱩᱜ ᱠᱟᱱᱟ ᱢᱮᱫᱽᱱᱤᱯᱩᱨ ᱯᱩᱨᱮᱢ ᱟᱸᱡᱚᱢ ᱟᱠᱟᱫᱟ ᱥᱟᱞᱵᱚᱱᱤ ᱢᱮᱫᱽᱱᱤᱯᱩᱨ
ᱟᱞᱮ ᱱᱚᱱᱛᱮ ᱫᱚ ᱵᱮᱥ
ᱻ
ᱵᱷᱟᱹᱞᱤ ᱜᱮᱭᱟ ᱢᱟᱱᱮ ᱚᱱᱮ ᱚᱱᱟ ᱨᱩᱦᱱᱤ ᱯᱚᱨᱚᱵᱽ ᱛᱟᱨᱯᱚᱨᱮ ᱡᱟᱦᱟᱸ ᱯᱚᱛᱟᱣ ᱟᱹᱪᱩᱨ ᱠᱚ ᱢᱮᱛᱟᱜ ᱠᱟᱱᱟ ᱪᱷᱳᱮᱱᱮᱡ ᱚᱱᱟ ᱠᱚᱫᱚ ᱵᱮᱥ ᱵᱷᱟᱞᱤ ᱜᱮ ᱦᱩᱭᱩᱜᱼᱟ ᱱᱚᱛᱮ ᱫᱚ
ᱱᱚᱱᱛᱮ ᱫᱚ ᱚᱱᱟ ᱠᱚᱫᱚ ᱵᱟᱝ ᱦᱩᱭᱩᱜ ᱜᱮᱭᱟ ᱵᱮᱥᱤᱨ ᱵᱷᱟᱜᱽ ᱫᱚ ᱱᱚᱣᱟ ᱵᱚᱞ ᱮᱱᱮᱡ ᱠᱚ ᱯᱚᱨᱚᱵᱽ ᱮᱱᱮᱡ ᱠᱚ ᱚᱱᱟ ᱠᱚᱜᱮ ᱦᱩᱭ ᱵᱟᱲᱟᱜᱼᱟ
ᱻ ᱦᱩᱸ ᱟᱪᱪᱷᱟ ᱟᱪᱪᱷᱟ ᱟᱨ ᱛᱟᱦᱚᱞᱮ ᱵᱟᱦᱟ ᱥᱚᱦᱚᱨᱟᱭ ᱥᱟᱠᱨᱟᱛ ᱚᱱᱟ ᱠᱚᱫᱚ ᱦᱩᱭ ᱵᱟᱲᱟᱜ ᱟ ᱥᱮ ᱵᱟᱝ
ᱦᱚᱸ ᱚᱱᱟ ᱫᱚ ᱱᱟᱯᱟᱭ ᱜᱮ ᱦᱩᱭᱩᱜᱼᱟ ᱵᱷᱟᱜᱤ ᱜᱮ
ᱟᱪᱪᱷᱟ ᱟᱨ ᱛᱟᱦᱞᱮ ᱟᱯᱮ ᱥᱮᱫ ᱫᱚ ᱥᱚᱦᱨᱟᱭ ᱫᱚ ᱪᱮᱫ ᱢᱟᱱᱮ ᱯᱩᱥ ᱵᱚᱸᱜᱟ ᱯᱮ ᱥᱚᱦᱨᱟᱭᱚᱜ ᱟ ᱥᱮ ᱱᱚᱝᱠᱟ ᱥᱚᱦᱨᱟᱭ ᱵᱚᱸᱜᱟ
ᱵᱟᱝ ᱱᱚᱣᱟ ᱥᱚᱦᱨᱟᱭ ᱵᱚᱸᱜᱟ ᱜᱮ
ᱟᱪᱪᱷᱟ ᱟᱯᱮ ᱥᱮᱫ ᱫᱚ ᱛᱟᱦᱚᱞᱮ ᱛᱤᱱᱟᱹᱜ ᱫᱤᱱ ᱯᱮ ᱥᱚᱦᱨᱟᱭᱚᱜᱼᱟ ᱯᱮ ᱫᱤᱱ ᱥᱮ ᱯᱩᱱ ᱫᱤᱱ
ᱥᱚᱦᱨᱟᱭ ᱫᱚ ᱯᱮ ᱫᱤᱱᱜᱮ ᱦᱩᱭᱩᱜᱼᱟ ᱡᱟᱦᱟᱸᱫᱚ ᱯᱩᱭᱞᱳ ᱫᱤᱱ ᱫᱚ ᱦᱩᱭᱩᱜ ᱠᱟᱱᱟ ᱡᱟᱜᱟᱱᱱᱟ ᱟᱨ ᱚᱱᱟ ᱯᱚᱨᱮᱨ ᱫᱤᱱ ᱛᱚ ᱡᱟᱦᱟᱸ ᱫᱚᱠᱚ ᱞᱟᱹᱭᱟ ᱚᱱᱟ ᱡᱤᱨᱟᱹᱣ ᱠᱚ ᱞᱟᱹᱭᱟ ᱡᱟᱦᱟᱸ ᱠᱚ ᱛᱟᱯᱚᱨᱮᱨ ᱫᱤᱱ ᱛᱚ ᱠᱷᱩᱱᱴᱟᱹᱣ ᱠᱷᱚᱱ ᱯᱮ ᱢᱟᱦᱟ ᱦᱩᱭᱩᱜᱼᱟ
ᱟᱪᱪᱷᱟ ᱟᱞᱮ ᱥᱮᱫ ᱫᱚ ᱯᱩᱱ ᱢᱟᱦᱟ ᱦᱩᱭᱩᱜᱼᱟ ᱡᱮᱞᱮᱠᱟ ᱯᱩᱭᱞᱩ ᱫᱤᱱ ᱫᱚᱠᱚ ᱢᱮᱛᱟᱜ ᱠᱟᱱᱟ ᱩᱢ ᱢᱟᱦᱟ
ᱻ
ᱫᱚᱥᱟᱨ ᱫᱤᱱ ᱫᱚᱠᱚ ᱢᱮᱛ ᱢᱮᱛᱟᱜ ᱠᱟᱱᱟ ᱜᱚᱴ ᱵᱚᱸᱜᱟ ᱦᱩᱸ ᱟᱨ ᱛᱮᱥᱟᱨ ᱫᱤᱱ ᱫᱚ ᱦᱩᱭᱩᱜᱜ ᱠᱟᱱᱟ ᱥᱟᱹᱨᱫᱤ ᱟᱨ ᱯᱩᱱ ᱟᱱᱟᱜ ᱫᱤᱱ ᱫᱚ ᱦᱩᱭᱩᱜ ᱠᱟᱱᱟ ᱡᱟᱞᱮ
ᱚ ᱟᱪᱪᱷᱟ ᱟᱨ ᱱᱚᱣᱟ ᱥᱤᱛᱩᱝ ᱨᱮ ᱱᱚᱣᱟ ᱵᱚᱸᱜᱟ ᱚᱱᱛᱮ ᱯᱟᱛᱟ ᱠᱚ ᱪᱮᱫ ᱞᱮᱠᱟ ᱦᱩᱭ ᱵᱟᱲᱟᱜ ᱠᱟᱱᱟ ᱥᱮ ᱵᱟᱝ ᱦᱩᱭᱩᱜ ᱠᱟᱱᱟ
ᱯᱟᱛᱟ ᱠᱚᱫᱚ ᱦᱩᱭᱩᱜ ᱠᱟᱱ ᱜᱮᱭᱟ ᱟᱹᱛᱩ ᱫᱤᱥᱚᱢ ᱠᱚᱨᱮ ᱫᱚ ᱛᱚ ᱤᱧ ᱫᱚ ᱱᱚᱰᱮ
ᱵᱟᱡᱟᱨ ᱨᱮ ᱢᱤᱱᱟᱹᱧᱟᱛᱚ ᱛᱚ ᱱᱚᱰᱮ ᱫᱚ ᱯᱟᱛᱟ ᱠᱚᱫᱚ ᱤᱱᱟᱹᱜ ᱪᱟᱞᱟᱣ ᱵᱟᱲᱟ ᱫᱚ ᱵᱟᱝ ᱦᱩᱭᱩᱜ ᱛᱚ ᱱᱚᱰᱮ ᱠᱷᱚᱡ ᱫᱚ
ᱢᱟᱱᱮ ᱟᱭᱢᱟ ᱫᱤᱱ ᱜᱮ ᱫᱤᱥᱚᱢ ᱥᱮᱫ ᱫᱚ ᱵᱟᱢ ᱪᱟᱞᱟᱣ ᱠᱟᱱᱟ ᱵᱟᱝ
ᱵᱟᱝᱜᱮ ᱫᱤᱥᱚᱢ ᱥᱮᱫ ᱫᱚᱧ ᱪᱟᱞᱟᱣ ᱞᱮᱱᱟ ᱚᱱᱟᱛᱤᱧ ᱞᱟᱹᱭᱫᱟ ᱢᱟᱱᱮ ᱱᱚᱜᱼᱚᱭ ᱠᱤᱪᱷᱩ ᱫᱤᱱ ᱢᱟᱲᱟᱝ ᱜᱤᱧ ᱦᱮᱡ ᱟᱠᱟᱱᱟ। ᱟᱸ ᱟᱯᱮ ᱥᱮᱫ ᱫᱚ ᱪᱮᱫ ᱚᱱᱠᱟ ᱢᱟᱱᱮ ᱯᱟᱛᱟ ᱠᱚ ᱦᱩᱭ ᱵᱟᱲᱟᱜ ᱠᱟᱱᱟ ᱥᱮ ᱵᱟᱝ?
ᱦᱮᱸ ᱱᱤᱭᱟᱹ ᱵᱚᱸᱜᱟ ᱢᱤᱫᱴᱟᱝ ᱯᱟᱛᱟ ᱯᱟᱨᱚᱢᱮ ᱮᱱᱟ ᱚᱱᱟ ᱛᱤᱱ ᱛᱟᱹᱨᱤᱠᱷ ᱪᱟᱨ ᱛᱟᱹᱨᱤᱠᱷ ᱨᱮ ᱢᱤᱫᱴᱮᱱ ᱯᱟᱨᱚᱢᱮᱱᱟ ᱟᱨ ᱢᱤᱫᱴᱟᱝ ᱢᱮᱱᱟᱜ ᱟᱠᱟᱫᱟ ᱯᱚᱸᱪᱤᱥ ᱛᱟᱹᱨᱤᱠᱷ ᱪᱷᱟᱵᱽᱵᱤᱥ ᱱᱚᱛᱮ ᱨᱮᱜᱮ ᱢᱤᱫᱴᱟᱝ ᱢᱮᱱᱟᱜ ᱟᱠᱟᱫᱟ ᱟᱫᱚ ᱞᱟᱦᱟ ᱞᱮᱠᱟ ᱫᱚ ᱱᱮᱛᱟᱨ ᱫᱚ ᱯᱟᱛᱟ ᱨᱮᱫᱚ ᱵᱟᱝᱠᱚ ᱦᱚᱲᱚᱜ ᱠᱟᱱᱟ ᱱᱤᱭᱟᱹ ᱪᱟᱸᱫᱳ ᱢᱟ ᱧᱮᱞ ᱧᱮᱞᱫᱟᱢ ᱪᱮᱫ ᱞᱮᱠᱟᱭ ᱥᱤᱛᱩᱝ ᱮᱜᱼᱟ। ᱠᱟᱹᱴᱤᱡ ᱠᱚ ᱦᱚᱲᱚᱜ ᱠᱟᱱ ᱨᱮᱦᱚᱸ ᱥᱮ ᱛᱟᱨᱟᱥᱤᱧ ᱪᱷᱟᱲᱟ ᱫᱚ ᱵᱟᱠᱚ ᱦᱚᱲᱚᱜ ᱠᱟᱱᱟ।
ᱦᱳᱭ ᱦᱳᱭ ᱢᱟᱱᱮ ᱤᱱᱟᱹᱜ ᱢᱟᱱᱮ ᱱᱤᱭᱟᱹ ᱫᱷᱟᱣ ᱫᱚ ᱢᱟᱱᱮ ᱞᱟᱦᱟ ᱫᱷᱟᱣ ᱠᱷᱚᱱ ᱫᱚ ᱢᱟᱱᱮ ᱵᱟᱹᱲᱛᱤ ᱧᱚᱜ ᱜᱮ ᱜᱚᱨᱚᱢ ᱦᱚᱸ ᱵᱩᱡᱷᱟᱹᱜ ᱠᱟᱱᱟ ᱟᱨ ᱤᱱᱟᱹᱜ ᱜᱚᱨᱚᱢ ᱨᱮ ᱢᱟᱱᱮ ᱡᱟᱦᱟᱸ ᱥᱮᱫ ᱪᱟᱞᱟᱣ ᱦᱚᱸ ᱢᱟᱱᱮ ᱮᱠᱴᱩ ᱤᱭᱟᱹ ᱜᱮ ᱵᱩᱡᱷᱟᱹᱜ ᱠᱟᱱᱟ। ᱟᱸᱴ ᱜᱮ ᱵᱩᱡᱷᱟᱹᱜ ᱠᱟᱱᱟ।
ᱦᱚᱸ ᱚᱱᱮ ᱜᱷᱟᱹᱲᱤᱡ ᱫᱚ ᱚᱲᱟᱜ ᱨᱮᱜᱮ ᱛᱟᱯᱚᱨᱮ ᱴᱩᱠᱴᱟᱠ ᱚᱱᱟ ᱵᱟᱫᱟᱢ ᱠᱚ ᱛᱤᱞ ᱠᱚ ᱮᱨ ᱵᱟᱲᱟ ᱦᱩᱭ ᱟᱠᱟᱱᱟ ᱨᱚᱦᱚᱭ ᱵᱟᱲᱟ ᱦᱩᱭ ᱟᱠᱟᱱᱟ। ᱚᱱᱟ ᱠᱚᱜᱮ ᱥᱟᱢᱴᱟᱣ ᱵᱟᱲᱟ ᱦᱩᱭᱩᱜ ᱠᱟᱱᱟ।
ᱟᱪᱪᱷᱟ
ᱛᱟᱦᱚᱞᱮ ᱟᱢᱟᱜ ᱫᱤᱥᱚᱢ ᱫᱚ ᱪᱮᱫᱠᱟ ᱚᱱᱛᱮ ᱵᱤᱨ ᱫᱤᱥᱚᱢ ᱜᱮ ᱠᱟᱱᱟ ᱥᱮ
ᱦᱳᱭ ᱦᱳᱭ ᱟᱞᱮ ᱫᱚ ᱵᱤᱨ ᱫᱤᱥᱚᱢ ᱠᱟᱱᱟᱞᱮ ᱟᱞᱮ ᱥᱮᱫ ᱫᱚ ᱵᱤᱨ ᱜᱮ ᱟᱹᱰᱤ ᱵᱟᱹᱲᱛᱤ ᱢᱮᱱᱟᱜ ᱠᱟᱫᱟ। ᱡᱟᱦᱟᱸ ᱵᱟᱨᱚ ᱢᱟᱭᱤᱞ ᱱᱚᱛᱮ ᱢᱩᱠᱩᱴᱢᱩᱱᱤᱯᱩᱨ ᱱᱚᱜ ᱚᱱᱛᱮ ᱟᱨᱠᱤ।
ᱟᱪᱪᱷᱟ
ᱦᱮᱸ
ᱛᱟᱦᱚᱞᱮ ᱚᱱᱛᱮ ᱟᱯᱮ ᱚᱱᱛᱮ ᱫᱚ ᱪᱮᱫᱞᱮᱠᱟ ᱥᱮᱸᱫᱽᱨᱟ ᱠᱚ ᱪᱮᱫᱞᱮᱠᱟ ᱥᱮᱸᱫᱽᱨᱟᱭ ᱜᱮᱭᱟ ᱠᱚ
ᱦᱮᱸ ᱥᱮᱸᱫᱽᱨᱟ ᱫᱚ ᱦᱩᱭᱩᱜ ᱜᱮᱭᱟ ᱛᱚ ᱞᱟᱦᱟᱛᱮ ᱡᱟᱦᱟᱸ ᱞᱮᱠᱟ ᱥᱮᱸᱫᱽᱨᱟ ᱦᱩᱭᱩᱜ ᱠᱟᱱ ᱛᱟᱦᱮᱸᱫ ᱛᱚ ᱱᱮᱛᱟᱨ ᱫᱚ ᱞᱟᱦᱟᱛᱮ ᱞᱮᱠᱟ ᱫᱚ ᱵᱟᱝ ᱦᱩᱭᱩᱜ ᱠᱟᱱᱟ ᱱᱮᱛᱟᱨ ᱫᱚ। ᱟᱹᱰᱤ ᱠᱤᱪᱷᱩ ᱚᱱᱠᱟ ᱢᱟᱱᱮ ᱥᱚᱨᱠᱟᱨ ᱯᱟᱦᱴᱟ ᱠᱷᱚᱱ ᱢᱟᱱᱮ ᱤᱭᱟᱹ ᱜᱮᱭᱟ ᱛᱚ ᱥᱮᱸᱫᱽᱨᱟ ᱫᱚ ᱦᱮᱸ ᱱᱤᱥᱮᱫ ᱜᱮᱭᱟ। ᱛᱚ ᱚᱱᱟᱛᱮ ᱞᱟᱦᱟᱛᱮ ᱞᱮᱠᱟ ᱫᱚ ᱱᱮᱛᱟᱨ ᱫᱚ ᱥᱮᱸᱫᱽᱨᱟ ᱠᱚᱫᱚ ᱵᱟᱝ ᱦᱳᱭᱳ ᱠᱟᱱᱟ। ᱛᱟᱹᱣ ᱨᱮᱦᱚᱸ ᱟᱛᱩ ᱨᱮᱱ ᱠᱚᱲᱟ ᱠᱚ ᱡᱟᱦᱟᱸᱭ ᱤᱭᱟᱹ ᱠᱚ ᱟᱨᱠᱤ ᱦᱟᱯᱲᱟᱢ ᱠᱚ ᱠᱚ ᱩᱱᱠᱩᱠᱚ ᱪᱟᱞᱟᱜ ᱜᱮᱭᱟ ᱡᱮᱢᱚᱱ ᱵᱟᱦᱟ ᱠᱚᱨᱮ। ᱨᱮ ᱡᱟᱦᱟᱸ ᱚᱱᱠᱟ ᱥᱮᱸᱫᱽᱨᱟ ᱫᱤᱱ ᱠᱚ ᱢᱮᱱᱟᱜ ᱟᱠᱟᱫᱟ ᱛᱚ ᱚᱱᱟ ᱠᱚᱨᱮ ᱠᱚ ᱪᱟᱞᱟᱣ ᱵᱟᱲᱟᱜ ᱜᱮᱭᱟ ᱥᱮᱸᱫᱽᱨᱟ ᱫᱚ।
ᱱᱚᱱᱛᱮ ᱦᱚᱸ ᱚᱱᱠᱟᱜᱮ ᱥᱮᱸᱫᱽᱨᱟ ᱫᱚ ᱪᱟᱞᱟᱣ ᱵᱟᱲᱟ ᱦᱩᱭᱩᱜ ᱜᱮᱭᱟ ᱟᱫᱚ ᱚᱱᱟ ᱡᱟᱦᱟᱸ ᱥᱮᱨᱣᱟ ᱨᱮᱱᱟᱜ ᱫᱤᱱᱜᱚᱱ ᱥᱮᱸᱫᱽᱨᱟ ᱠᱚ ᱢᱮᱱᱟᱜ ᱟᱠᱟᱫᱟ ᱚᱱᱟ ᱠᱚᱜᱮ ᱪᱟᱞᱟᱣ ᱦᱩᱭᱩᱜ ᱜᱮᱭᱟ ᱵᱟᱝᱠᱷᱟᱱ ᱛᱚ ᱮᱢᱱᱤᱛᱮ ᱵᱮᱥᱤ ᱵᱟᱝᱠᱚ ᱥᱮᱸᱫᱽᱨᱟ ᱦᱚᱪᱚᱣᱟᱜ ᱠᱟᱱᱟ।
ᱦᱳᱭ ᱦᱳᱭ ᱟᱯᱮ ᱥᱮᱫ ᱫᱚ ᱪᱮᱫᱠᱟ ᱵᱤᱨ ᱵᱤᱨ ᱵᱩᱨᱩ ᱠᱚᱫᱚ ᱢᱮᱱᱟᱜ ᱠᱟᱫᱟ ᱥᱮ ᱵᱟᱝ।
ᱦᱮᱸ ᱢᱮᱱᱟᱜ ᱟᱠᱟᱫᱟ ᱫᱚᱢᱮ ᱜᱮ ᱢᱮᱱᱟᱜ ᱟᱠᱟᱫᱟ
ᱚᱸ
ᱢᱟᱱᱮ ᱟᱹᱛᱩ ᱡᱟᱯᱟᱜ ᱠᱷᱚᱱᱟᱜ ᱜᱮ ᱵᱤᱨ ᱵᱩᱨᱩ ᱠᱚᱫᱚ ᱢᱮᱱᱟᱜ ᱟᱠᱟᱫᱟ
ᱦᱩᱸ ᱟᱪᱪᱷᱟ ᱟᱪᱪᱷᱟ ᱟᱞᱮ ᱥᱮᱫ ᱦᱚᱸ ᱚᱱᱠᱟᱜᱮ ᱢᱟᱱᱮ ᱢᱮᱱ ᱜᱟᱱᱚᱜᱼᱟ ᱵᱤᱨ ᱵᱷᱤᱛᱤᱨ ᱨᱮᱜᱮ ᱟᱹᱛᱩ ᱚᱱᱠᱟ ᱢᱟᱱᱮ ᱜᱚᱴᱟ ᱜᱮ ᱵᱤᱨ ᱟᱨ ᱛᱟᱦᱚᱞᱮ ᱪᱟᱥᱵᱟᱥ ᱠᱚᱫᱚ ᱚᱠᱟᱞᱮᱠᱟ ᱟᱯᱮ ᱫᱚ ᱢᱟᱱᱮ ᱛᱤᱱ ᱫᱷᱟᱣ ᱯᱮ ᱪᱟᱥᱟ
ᱪᱟᱥ ᱵᱚᱞᱛᱮ ᱫᱚ ᱟᱫᱚ ᱱᱚᱛᱮ ᱫᱚ ᱰᱟᱦᱤ ᱫᱤᱥᱚᱢ ᱠᱟᱱᱟ ᱛᱚ ᱟᱫᱚ ᱡᱟᱦᱟᱸ ᱱᱟᱜ ᱥᱤᱡᱤᱱ ᱨᱮᱱᱟᱜ ᱵᱚᱨᱥᱟ ᱪᱟᱥ ᱜᱮ ᱢᱤᱫ ᱫᱷᱟᱣ ᱫᱚ ᱴᱷᱤᱠ ᱴᱷᱟᱠ ᱧᱚᱜ ᱜᱮ ᱪᱟᱥ ᱦᱩᱭᱩᱜᱼᱟ ᱟᱫᱚ ᱦᱚᱸᱜᱼᱚᱭ ᱡᱟᱦᱟᱸ ᱫᱷᱚᱨᱚᱱ ᱪᱟᱥ ᱫᱚ ᱵᱚᱞᱛᱮ ᱛᱮ ᱟᱫᱚ ᱢᱤᱱᱤ ᱠᱚᱦᱚᱸ ᱛᱮᱢᱚᱱ ᱫᱚ ᱵᱟᱹᱱᱩᱜ ᱟᱠᱟᱫᱟ ᱟᱫᱚ ᱡᱟᱦᱟᱸ ᱢᱮᱱᱟᱜ ᱟᱠᱟᱫᱟ ᱴᱩᱠ ᱴᱟᱠ ᱠᱚ ᱪᱟᱥ ᱜᱮᱭᱟ ᱡᱮᱢᱚᱱ ᱟᱹᱞᱩ ᱚᱱᱟ ᱢᱟᱹᱨᱤᱪ ᱠᱚ ᱵᱟᱫᱟᱢ ᱠᱚ ᱢᱟᱱᱮ ᱫᱟᱜ ᱛᱮ ᱫᱚᱢᱮ ᱜᱮᱞᱮ ᱚᱵᱷᱟᱵᱽ ᱜᱮᱭᱟ ᱦᱮᱸ
ᱩᱸ ᱟᱞᱮ ᱱᱚᱛᱮ ᱦᱚᱸ ᱚᱱᱠᱟ ᱜᱮᱭᱟ ᱢᱟᱱᱮ ᱫᱟᱜ ᱫᱚ ᱮᱠᱴᱩ ᱚᱵᱷᱟᱵ ᱧᱚᱜ ᱜᱮᱭᱟ ᱫᱦᱤ ᱫᱤᱥᱚᱢ ᱢᱟᱞᱮ ᱦᱚᱸ ᱢᱟᱱᱮ ᱥᱮᱨᱚᱠᱚᱢ ᱢᱤᱱᱤ ᱠᱚ ᱚᱱᱟ ᱠᱚᱫᱚ ᱤᱱᱟᱹᱜ ᱦᱟᱜ ᱵᱟᱹᱱᱩᱜ ᱠᱟᱫᱟ ᱟᱞᱮ ᱦᱚᱸ ᱚᱱᱠᱟᱟᱜ ᱜᱮ ᱥᱤᱡᱮᱱ ᱨᱮᱜᱮ ᱡᱟᱦᱟᱸ ᱢᱤᱫ ᱫᱷᱟᱣ ᱦᱩᱲᱩ ᱪᱟᱥ ᱦᱩᱭᱩᱜᱭᱳᱼᱟ ᱩᱱᱟᱹ ᱜᱮ ᱟᱨ ᱛᱟᱯᱚᱨᱮ ᱡᱟᱦᱟᱸᱭ ᱠᱚᱫᱚ ᱡᱮᱢᱚᱱ
ᱜᱟᱰᱟ ᱫᱷᱟᱨᱮ ᱠᱚᱨᱮ ᱠᱷᱮᱛ ᱠᱚ ᱢᱮᱱᱟᱜ ᱛᱟᱠᱚᱣᱟ ᱩᱱᱠᱩ ᱫᱚ ᱡᱮᱢᱚᱱ ᱵᱟᱨ ᱫᱷᱟᱣ ᱦᱩᱲᱩ ᱠᱚ ᱪᱟᱥᱟ ᱟᱨ ᱵᱟᱝᱠᱷᱟᱱ ᱫᱚ ᱡᱟᱦᱟᱸᱭᱟᱜ ᱚᱱᱠᱟ ᱥᱮᱨᱚᱠᱚᱢ ᱫᱚ ᱢᱟᱱᱮ ᱪᱟᱥ ᱫᱚ ᱵᱟᱝ ᱦᱩᱭᱩᱜᱼᱟ ᱩᱱᱟᱹᱜᱴᱟ ᱫᱚ
ᱱᱚᱱᱛᱮ ᱦᱚᱸ ᱚᱱᱠᱟᱜᱮ ᱦᱚᱸ ᱠᱚᱴᱟ ᱵᱚᱪᱷᱚᱨ ᱜᱟᱱ ᱧᱮᱞ ᱦᱩᱭᱩᱜ ᱠᱟᱱᱟ ᱱᱚᱜᱼᱚᱭ ᱠᱚᱞ ᱠᱚ ᱤᱭᱟᱹ ᱢᱤᱱᱤ ᱠᱚᱠᱚ ᱵᱮᱱᱟᱣ ᱠᱟᱫ ᱛᱮ ᱧᱩ ᱫᱟᱜ ᱠᱚ ᱧᱟᱢᱚᱜ ᱠᱟᱱᱟ ᱞᱟᱦᱟ ᱫᱚ ᱦᱟ... ᱟᱴ ᱫᱚᱥ ᱵᱚᱪᱷᱚᱨ ᱜᱟᱱ ᱞᱟᱦᱟ ᱫᱚ ᱚᱱᱟ ᱵᱟᱹᱞᱛᱤ ᱞᱛᱮ ᱠᱚᱭᱮᱫ ᱫᱟᱜ ᱠᱚ ᱧᱩ ᱦᱩᱭ ᱠᱚᱜᱼᱟ
ᱦᱮᱸ ᱦᱮᱸ ᱞᱟᱦᱟ ᱞᱟᱦᱟ ᱫᱚ ᱚᱱᱠᱟᱜᱮ ᱛᱟᱦᱮᱸ ᱠᱟᱱᱟ ᱱᱮᱛᱟᱨ ᱫᱚ ᱮᱠᱴᱩ ᱢᱟᱱᱮ ᱩᱛᱱᱟᱹᱣ ᱧᱚᱜ ᱠᱟᱱᱟ ᱟᱨᱠᱤ ᱟᱹᱛᱩ ᱫᱤᱥᱚᱢ ᱠᱚᱦᱚᱸ
ᱦᱳᱭ ᱟᱫᱚ ᱚᱸᱰᱮ ᱫᱚ ᱟᱵᱚ ᱥᱟᱱᱛᱟᱲ ᱫᱚ ᱟᱢᱜᱮ ᱢᱮᱱᱟᱜᱼᱟ ᱢᱤᱭᱟ ᱟᱠᱟᱫ ᱢᱮᱭᱟ ᱥᱮ ᱟᱨᱚ ᱟᱭᱢᱟ ᱢᱮᱱᱟᱜ ᱟᱠᱟᱫ ᱠᱚᱣᱟ
ᱵᱟᱝ ᱟᱨᱦᱚᱸ ᱦᱮᱱᱟᱜ ᱟᱠᱟᱫ ᱠᱚᱜᱮᱭᱟ ᱦᱸ ᱟᱭᱢᱟ ᱜᱮ ᱦᱮᱱᱟᱜ ᱞᱮᱭᱟ ᱵᱮᱥ ᱯᱚᱱᱨᱚ ᱠᱩᱲᱤ ᱡᱚᱱ ᱜᱟᱱ ᱞᱮᱠᱟ ᱢᱮᱱᱟᱜ ᱞᱮᱭᱟ ᱢᱟᱱᱮ ᱱᱚᱣᱟ ᱢᱮᱥ ᱨᱮᱜᱮ ᱟᱨᱠᱤ ᱟᱨᱦᱚᱸ ᱟᱭᱢᱟ ᱮᱴᱟᱜ ᱮᱴᱟᱜ ᱢᱤᱥ ᱢᱮᱱᱟᱜᱼᱟ ᱛᱚ ᱚᱱᱟ ᱠᱚᱨᱮ ᱦᱚᱸᱠᱚ ᱛᱟᱦᱮᱱᱟ ᱥᱟᱱᱛᱟᱲᱤ ᱜᱤᱫᱽᱨᱟᱹ ᱵᱮᱥ ᱵᱷᱟᱹᱞᱤ ᱜᱮ ᱦᱮᱱᱟᱜ ᱠᱚᱣᱟ ᱱᱚᱰᱮ ᱡᱮᱜᱮᱫ ᱵᱤᱫᱟᱹᱜᱟᱲ ᱨᱮ ᱚᱞᱚᱜ ᱦᱩᱭᱩᱜ ᱟ ᱛᱚ ᱛᱚ ᱛᱟᱦᱚᱞᱮ ᱜᱤᱫᱽᱨᱟᱹ ᱠᱚᱫᱚ ᱦᱮᱱᱟᱜ ᱠᱚᱜᱮᱭᱟ ᱵᱮᱥ ᱵᱷᱟᱞᱤ ᱜᱮ
ᱟᱪᱪᱷᱟ ᱞᱟᱹᱭᱫᱟᱹᱧ ᱟ... ᱟ... ᱱᱤᱛᱚᱜ ᱫᱚ ᱱᱤᱱᱟᱹᱜ ᱜᱮ ᱜᱟᱞᱢᱟᱨᱟᱣ ᱦᱩᱭᱩᱜᱼᱟ ᱱᱟ ᱜᱟᱯᱟ ᱚᱠᱟᱟᱥᱮᱫ ᱧᱮᱞ ᱦᱩᱭᱩᱜᱼᱟ ᱡᱩᱫᱤ ᱫᱤ... ᱥᱮᱨᱚᱠᱚᱢ ᱥᱚᱢᱚᱭ ᱦᱩᱭᱩᱜ ᱠᱷᱟᱱ ᱜᱟᱯᱟᱱᱚᱜ ᱜᱟᱞᱢᱟᱨᱟᱣ ᱦᱩᱭᱩᱜᱼᱟ
ᱟᱪᱪᱷᱟ ᱤᱭᱟᱹ ᱢᱟᱱᱮ ᱠᱚᱞ ᱫᱚ ᱟᱡ ᱛᱮᱜᱮ ᱜᱮᱫᱚᱜᱼᱟ ᱥᱮ ᱟᱢᱜᱮᱢ ᱜᱮᱫᱟ
ᱵᱟᱝ ᱱᱚᱸᱰᱮ ᱤᱧᱜᱤᱧ ᱜᱮᱫᱟ ᱟᱪᱪᱷᱟ ᱚᱱᱟᱫᱩᱧ ᱞᱟᱹᱭᱟᱢᱟ ᱱᱟᱜ ᱠᱷᱟᱱ ᱠᱚᱞ ᱠᱟᱛᱮᱫ ᱦᱮᱸ ᱱᱤᱛᱚᱜ ᱫᱚᱧ
ᱟᱪᱪᱷᱟ ᱟᱪᱪᱷᱟ ᱴᱷᱤᱠ ᱴᱷᱤᱠ ᱜᱮᱭᱟ ᱜᱮᱭᱟ ᱛᱟᱦᱚᱞᱮ᱾
ᱜᱮᱫ ᱦᱩᱭᱩᱜ ᱞᱟᱹᱜᱤᱫ ᱢᱮᱱᱛᱮ ᱢᱚᱱᱮ ᱦᱩᱭᱩᱜ ᱠᱟᱱ ᱛᱟᱦᱮᱸᱫ ᱠᱤᱱᱛᱩ ᱱᱚᱰᱮ ᱠᱚᱞ ᱢᱟᱛᱚ ᱵᱟᱝ